ᱦᱮᱞᱳ
ᱦᱟᱸ ᱦᱮᱸ ᱡᱚᱦᱟᱨ ᱜᱮ
ᱦᱟᱸ ᱞᱟᱹᱭᱫᱟᱹᱧ ᱱᱟᱯᱟᱭ ᱵᱟᱲᱟ ᱜᱮ
ᱦᱮᱸ ᱱᱟᱯᱟᱭ ᱜᱮᱭᱟᱞᱮ ᱟᱯᱮ ᱫᱚ
ᱦᱮᱸ ᱟᱞᱮ ᱦᱚᱸ ᱱᱟᱯᱟᱭ ᱵᱟᱲᱟ ᱜᱮ
ᱦᱮᱸ ᱟᱯᱮ ᱥᱮᱫ ᱫᱚᱭ ᱫᱟᱜ ᱮᱫᱟ
ᱚᱲᱟᱜ ᱠᱚᱨᱮ ᱦᱚᱸ ᱱᱟᱯᱟᱭ ᱵᱟᱲᱟ ᱜᱮᱛᱚ ᱦᱮᱸ ᱫᱟᱜ ᱫᱚᱭ ᱫᱟᱜ ᱡᱟᱹᱲᱤ ᱱᱚᱣᱟ ᱟᱥᱟᱲ ᱵᱚᱸᱜᱟ ᱦᱮᱸ ᱦᱮᱸ ᱱᱚᱣᱟ ᱟᱥᱟᱲ ᱵᱚᱸᱜᱟ ᱫᱚ ᱫᱟᱜ ᱡᱟᱹᱲᱤ ᱧᱚᱜᱮᱜ ᱜᱮᱭᱟᱭ ᱦᱮᱸ ᱚᱱᱠᱟ ᱫᱚ ᱚᱱᱟ ᱚᱱᱟ ᱠᱚᱜᱮ ᱛᱚ ᱱᱮᱴᱚᱣᱟᱨᱠ ᱠᱚ ᱠᱟᱹᱡ ᱦᱟᱞᱠᱟ ᱥᱚᱢᱚᱥᱟᱜ ᱠᱟᱱᱟ ᱞᱟᱹᱭᱮᱫᱟᱹᱧ ᱤᱭᱟᱹ ᱥᱟᱰᱮ ᱪᱮᱫ ᱞᱮᱠᱟ ᱟᱸᱡᱚᱢᱚᱜ ᱠᱟᱱᱟ ᱟᱣᱟᱡᱽ ᱠᱚ ᱵᱮᱥ ᱜᱮ ᱥᱮ ᱡᱟᱦᱟᱸ ᱞᱮᱠᱟ
ᱦᱮᱸ ᱵᱮᱥ ᱜᱮᱭᱟ
ᱟᱪᱪᱷᱟ ᱟᱪᱪᱷᱟ ᱦᱮᱸ ᱵᱟᱝᱼᱟ ᱠᱞᱤᱭᱟᱨ ᱜᱮᱭᱟ ᱱᱚᱸᱰᱮ ᱦᱚᱸ ᱥᱟᱣᱟᱨᱰᱮ ᱠᱚᱫᱚ ᱟᱣᱟᱡᱽ ᱫᱚ ᱵᱮᱥ ᱜᱮ ᱟᱸᱡᱚᱢᱚᱜ ᱠᱟᱱᱟ ᱟᱪᱪᱷᱟᱻ ᱛᱚᱵᱮ ᱪᱮᱫ ᱴᱚᱯᱤᱠ ᱠᱟᱛᱮ ᱞᱟᱝ ᱞᱟᱹᱭᱟ ᱪᱮᱫ ᱥᱟᱛᱟᱢ ᱨᱮ
ᱴᱚᱯᱤᱠ ᱫᱚ ᱥᱮ ᱨᱚᱠᱚᱢ ᱦᱮᱸ ᱴᱚᱯᱤᱠ ᱫᱚ ᱥᱮᱨᱚᱠᱚᱢ ᱫᱚ ᱵᱟᱝ ᱪᱤᱱᱛᱟᱹ ᱵᱷᱟᱵᱽᱱᱟ ᱦᱩᱭ ᱟᱠᱟᱱᱟ ᱟᱫᱚ ᱪᱚᱞᱚ ᱱᱚᱨᱢᱟᱞ ᱱᱚᱝᱠᱟ ᱨᱚᱲ ᱛᱮᱜᱮ ᱟᱨ ᱢᱟᱫᱷᱚᱢ ᱛᱮᱜᱮ ᱡᱟᱦᱟᱱᱟᱜ ᱡᱩᱫᱤ ᱴᱚᱯᱤᱠ ᱦᱤᱡᱩᱜᱼᱟ ᱩᱱᱥᱚᱢᱚᱭ ᱞᱟᱹᱭ ᱦᱩᱭᱩᱜᱼᱟ
ᱟᱪᱪᱷᱟ ᱟᱪᱪᱷᱟ ᱦᱮᱸ
ᱫᱤᱭᱮ ᱟᱯᱮ ᱫᱚ ᱦᱮᱸ ᱟᱯᱮ ᱫᱚ ᱚᱱᱛᱮ ᱫᱚ ᱪᱮᱫᱠᱟ ᱪᱮᱫ ᱠᱚ ᱞᱟᱹᱭ ᱵᱩᱨᱩ ᱫᱤᱥᱚᱢ ᱥᱮ ᱮᱢᱱᱤ ᱤᱭᱟᱹ ᱫᱤᱥᱚᱢ ᱜᱮ ᱠᱟᱱᱟ ᱱᱚᱝᱠᱟ ᱥᱚᱢᱚᱛᱚᱞ
ᱚᱻ ᱱᱚᱛᱮ ᱫᱚ ᱦᱩᱭᱩᱜ ᱠᱟᱱᱟ ᱵᱩᱨᱩ ᱫᱤᱥᱚᱢ ᱫᱚ ᱵᱟᱝᱼᱟ ᱱᱚᱛᱮ ᱫᱚ ᱦᱩᱭᱩᱜ ᱠᱟᱱᱟ ᱱᱟᱢᱟᱞ ᱫᱤᱥᱚᱢ ᱠᱟᱱᱟ ᱱᱟᱢᱟᱞ ᱫᱤᱥᱚᱢ ᱠᱟᱱᱟ ᱱᱚᱛᱮ ᱫᱚ ᱦᱟᱸᱜ ᱱᱚᱣᱟ ᱪᱟᱥᱼᱵᱟᱥ
ᱚ ᱟᱞᱮ ᱫᱚ ᱡᱮᱢᱚᱱ ᱱᱚᱛᱮ ᱫᱚ ᱵᱤᱨ ᱵᱤᱨ ᱫᱤᱥᱚᱢ ᱟᱨ ᱵᱩᱨᱩ ᱠᱚ ᱫᱚᱢᱮ ᱢᱮᱱᱟᱜᱼᱟ
ᱟᱪᱪᱷᱟ ᱟᱪᱪᱷᱟ ᱟᱪᱪᱷᱟ
ᱟᱞᱮ ᱱᱚᱛᱮᱫᱚ ᱦᱚᱜᱼᱚᱭ ᱱᱤᱛᱳ ᱫᱚ ᱥᱮᱨᱢᱟᱭ ᱡᱟᱹᱲᱤᱭᱮᱫ ᱛᱮ ᱤᱱᱟᱹ ᱦᱚᱛᱮᱡ ᱛᱮ ᱩᱫ ᱯᱩᱴᱠᱟᱹ ᱠᱚ ᱡᱟᱹᱥᱛᱤ ᱜᱮ ᱧᱟᱢᱚᱜ-ᱟ᱾
ᱟᱪᱪᱷᱟ ᱟᱪᱷᱟ ᱪᱟ᱾ ᱦᱮᱸ ᱦᱮᱸ ᱟᱨ ᱱᱤᱭᱟᱹ ᱱᱤᱭᱟᱹ ᱥᱚᱢᱚᱭ ᱜᱮ ᱛᱟᱦᱚᱞᱮ ᱩᱛ ᱯᱩᱴ ᱩᱛ ᱯᱩᱴᱠᱟᱹ ᱠᱚᱫᱚ ᱦᱩᱭᱩᱜ-ᱟ ᱵᱟᱝ?
ᱦᱮᱸ ᱮᱠᱫᱚᱢ ᱱᱤᱛᱚᱜ ᱵᱤᱨ ᱪᱟᱞᱟᱣ ᱞᱮᱱᱠᱷᱟᱱ ᱜᱮ ᱮᱠᱫᱚᱢ ᱧᱟᱢᱚᱜ ᱠᱟᱱᱟ᱾
ᱦᱮᱸ ᱟᱫᱚ ᱩᱫ ᱫᱩᱧ ᱧᱮᱞ ᱠᱟᱜ-ᱟ ᱟᱫᱚ ᱯᱩᱴᱠᱟᱹ ᱫᱚ ᱚᱠᱟ ᱞᱮᱠᱼᱼ ᱠᱟᱱ ᱪᱚ ᱚᱱᱟ ᱦᱩᱭᱩᱜ ᱠᱟᱱᱟ ᱠᱟᱛᱷᱟ ᱟᱸ ᱵᱟᱰᱟᱭ ᱜᱤᱸᱭ ᱵᱩᱡᱷᱟᱹᱧ ᱠᱟᱱᱟ ᱯᱩᱴᱠᱟᱹ᱾
ᱯᱩᱴᱠᱟᱹ ᱫᱚ ᱚᱱᱠᱟ ᱚᱛ ᱵᱷᱤᱛᱨᱤ ᱨᱮ ᱚᱱᱟ ᱫᱚ ᱦᱩᱭᱩᱜ-ᱟ ᱱᱚᱣᱟ ᱫᱚ ᱡᱮᱢᱚᱱ ᱚᱛ ᱪᱮᱛᱟᱱ ᱨᱮ ᱧᱮᱞ ᱧᱟᱢᱚᱜ-ᱟ᱾ ᱚᱱᱟ ᱦᱚᱸ ᱠᱟᱹᱴᱤᱡ ᱚᱛ ᱪᱮᱛᱟᱱ ᱨᱮ ᱠᱤᱱᱛᱩ ᱦᱟᱥᱟ ᱥᱟᱶ ᱚᱱᱟ ᱫᱚ ᱢᱮᱥᱟ ᱠᱚᱜ-ᱟ᱾ ᱠᱟᱹᱴᱤᱡ ᱧᱮᱞ ᱞᱮᱠᱷᱟᱱ ᱠᱟᱹᱴᱤᱡ ᱚᱱᱟ ᱮᱢᱱᱤ ᱦᱟᱥᱟ ᱠᱷᱚᱱᱟᱜ ᱫᱚ ᱠᱟᱹᱴᱤᱡ ᱟᱞᱟᱫᱟ ᱚᱱᱟ ᱛᱩᱞᱟᱹᱢᱼᱼ ᱛᱩᱞᱟᱹᱢ ᱚᱰᱚᱸᱠ ᱠᱚᱜ-ᱟ ᱚᱱᱟ ᱨᱮᱜᱮ ᱵᱚᱱ ᱵᱩᱡᱟ ᱡᱮ ᱱᱚᱣᱟ ᱫᱚᱼᱼ ᱩᱫ ᱠᱟᱱᱟ ᱛᱤᱭ ᱯᱩᱴᱠᱟᱹ ᱠᱟᱱᱟ᱾ ᱚᱱᱟ ᱠᱟᱹᱴᱤᱡ ᱚᱱᱟ ᱜᱳᱞ ᱜᱳᱞ ᱦᱩᱭᱩᱜ᱾ ᱦᱩᱸ᱾
ᱟᱸᱻ ᱟᱪᱪᱷᱟ ᱟᱪᱟ ᱜᱳᱞ ᱜᱳᱞ ᱦᱩᱭᱩᱜ-ᱟ ᱵᱟᱝ? ᱦᱩᱸ ᱟᱫᱚ ᱤᱧ ᱫᱚ ᱱᱟᱦᱟᱸᱜ ᱡᱮᱸᱦᱮᱛᱩ ᱵᱟᱹᱧ ᱧᱮᱞ ᱟᱠᱼᱼ ᱟᱻ ᱢᱟᱱᱮ ᱱᱚᱶᱟ ᱢᱟᱱᱮ ᱢᱚᱱᱮ ᱢᱚᱱᱮ ᱛᱮ ᱪᱤᱱᱛᱟᱹ ᱨᱤᱧ ᱟ ᱟᱹᱭᱟᱹ ᱜᱚᱫᱮᱭᱟ ᱟᱠᱟᱣ ᱜᱚᱫᱮᱭᱟ᱾ ᱯᱟᱞᱮᱱ ᱱᱚᱝᱠᱟ ᱧᱮᱞᱚᱜ-ᱟ ᱥᱮ ᱱᱚᱝᱠᱟ ᱧᱮᱞᱚᱜ-ᱟ᱾
ᱦᱮᱸ ᱦᱳᱭ ᱢᱟᱨᱵᱮᱞ ᱜᱩᱴᱤ ᱠᱚ ᱢᱟᱨᱵᱮᱞ ᱜᱩᱴᱼᱼ ᱴᱤ ᱫᱚ ᱟᱫᱚ ᱛᱚ ᱢᱟᱱᱮ ᱯᱩᱨᱟᱹ ᱜᱳᱞ ᱞᱤᱱᱟ ᱟᱫᱚ ᱚᱱᱟ ᱠᱚ ᱪᱟᱯᱴᱟ ᱦᱩᱭᱩᱜ-ᱟ ᱟᱨ ᱯᱩᱸᱲ ᱜᱮ ᱦᱩᱭᱩᱜᱼᱟ᱾
ᱟᱪᱪᱷᱟ ᱟᱪᱪᱷᱟ ᱟᱪᱷᱟ ᱪᱷᱟ᱾ ᱯᱩᱴᱠᱟ ᱟᱪᱪᱷᱟ ᱯᱩᱴᱠᱟᱹ ᱫᱚ ᱢᱟᱱᱮ ᱪᱤᱠᱟᱹ ᱛᱤᱠᱤ ᱠᱟᱛᱮᱜ ᱜᱮ ᱮᱢᱱᱤ ᱠᱚ ᱡᱚᱢᱟ ᱥᱮ ᱩᱛᱩ ᱠᱟᱛᱮᱜ ᱠᱚ ᱡᱚᱢᱟ ᱥᱮ ᱪᱮᱫᱼᱼ ᱠᱟᱛᱮ ᱵᱮᱨᱮᱞ ᱛᱮᱜᱮ ᱠᱚ ᱡᱚᱢᱟ ᱱᱚᱶᱟ ᱫᱚ?
ᱩᱛᱩ ᱠᱟᱛᱮᱜ ᱠᱚ ᱡᱚᱢᱟ ᱮᱠᱮ ᱵᱟᱨ ᱩᱛᱩ ᱠᱟᱛᱮᱜ ᱥᱚᱲᱮ ᱜᱟᱱᱚᱜ-ᱟ ᱯᱤᱴᱷᱟᱹ ᱜᱟᱱᱚᱜ-ᱟ᱾
ᱟᱪᱪᱷᱟ ᱟᱪᱪᱷᱟ ᱟᱪᱷᱟ ᱚ ᱯᱤᱴᱷᱟᱹᱼᱼ ᱠᱚ ᱯᱤᱴᱷᱟᱹ ᱭᱟ ᱢᱟᱱᱮ ᱛᱟᱦᱟᱞᱮ ᱚᱱᱟ ᱫᱚ ᱤᱭᱟᱹ ᱠᱟᱛᱮᱜ ᱮᱠᱫᱚᱢ ᱯᱤᱴᱷᱟᱹ ᱵᱚᱞᱛᱮ ᱛᱟᱦᱟᱞᱮ ᱦᱚᱞᱚᱝ ᱞᱮᱠᱟ ᱠᱚ ᱤᱭᱟᱹ ᱭᱟ᱾ ᱦᱟᱜᱼᱼ
ᱦᱮᱸ ᱦᱮᱸ ᱦᱚᱸᱜ-ᱚᱭ ᱡᱤᱞ ᱡᱤᱞ ᱯᱤᱴᱷᱟᱹ ᱡᱮᱢᱚᱱ ᱵᱚᱱ ᱠᱚᱨᱟᱣᱟ ᱟᱨᱚ ᱡᱤᱞ ᱥᱟᱝ ᱢᱮᱥᱟ ᱞᱮᱠᱷᱟᱱ ᱫᱚ ᱟᱨᱚ ᱫᱚᱢᱮ ᱜᱮ ᱥᱮᱵᱮᱞᱟ᱾
ᱚ ᱚᱱ ᱚᱱᱠᱟ ᱛᱟᱦᱟᱞᱮ ᱯᱩᱴᱠᱟᱹ ᱠᱚᱫᱚ ᱵᱟᱝ᱾ ᱟᱸᱨ ᱛᱚᱵᱮ ᱡᱚᱢ ᱫᱚ ᱱᱟᱦᱟᱸᱜ ᱡᱚᱢ ᱫᱚ ᱱᱟᱦᱟᱸᱜ ᱟᱣᱨᱤ ᱦᱩᱭᱩᱜ-ᱟ ᱱᱤᱛ ᱫᱷᱟᱹᱵᱤᱡ ᱛᱮ ᱟᱹᱣᱨᱤ ᱡᱚᱢ ᱜᱮᱭᱟ ᱯᱩᱴᱠᱟᱹ ᱠᱚᱫᱚ᱾ ᱮᱸ ᱟᱢ ᱟᱥᱚᱞ ᱡᱚᱢ ᱵᱟᱹᱧ ᱡᱚᱢ ᱟᱠᱟᱜ ᱱᱚᱣᱟ ᱠᱷᱟᱹᱛᱤᱨ ᱛᱮ ᱵᱟᱹᱧ ᱧᱟᱢ ᱟᱠᱟᱜ-ᱟ᱾ ᱵᱟᱝ ᱧᱟᱢ ᱠᱷᱟᱹᱛᱤᱨ ᱛᱮ ᱵᱟᱹᱧ ᱡᱚᱢ ᱟᱠᱟᱜ-ᱟ,
ᱦᱩᱸ ᱦᱩᱸ᱾ ᱟᱫᱚ ᱱᱚᱣᱟ ᱵᱩᱨᱩ ᱫᱤᱥᱚᱢ ᱥᱮᱫ ᱫᱚ ᱡᱮᱢᱚᱱ ᱱᱚᱣᱟ ᱩᱫ ᱯᱩᱴᱠᱟᱹ ᱦᱚᱸ ᱟᱡᱚᱢ ᱵᱤᱞᱟᱹᱛ ᱥᱮᱫ ᱫᱚ ᱵᱟᱝ ᱧᱟᱢᱚᱜᱚᱜ-ᱟ ᱦᱚᱸᱜ-ᱚᱭᱼᱼ ᱤᱴᱷᱟᱜ ᱩᱫ ᱠᱚᱦᱚᱸ ᱡᱟᱦᱟᱸ ᱵᱤᱨ ᱨᱮ ᱦᱳᱭᱳᱜ-ᱟ᱾
ᱟᱪᱪᱷᱟ ᱟᱪᱷᱟ ᱪᱷᱟᱪᱟ᱾
ᱩᱫ ᱜᱤ ᱦᱟᱸᱜ ᱢᱤᱫᱴᱟᱝ ᱵᱷᱟᱜᱤ ᱡᱤᱱᱤᱥ ᱦᱩᱭᱩᱜ ᱠᱟᱱᱟ ᱱᱤᱭᱟᱹ ᱴᱟᱭᱤᱢ ᱨᱮᱼ ᱡᱟᱦᱟᱸ ᱦᱩᱭᱩᱜ-ᱟ ᱠᱤᱪᱷᱩ ᱠᱤᱪᱷᱩ ᱩᱫ ᱫᱚ ᱮᱠᱫᱚᱢᱼᱼ ᱤᱥᱤᱱ ᱞᱤᱠᱷᱟᱱᱮᱢ ᱠᱟᱹᱴᱤᱡ ᱦᱮᱸᱫᱮ ᱧᱚᱜ ᱧᱮᱞᱚᱜ-ᱟ᱾ ᱛᱚ ᱚᱱᱟ ᱫᱚ ᱦᱚᱲ ᱵᱟᱠᱚ ᱠᱩᱥᱤᱭᱟᱜ-ᱟ᱾ ᱧᱮᱞ ᱞᱤᱠᱷᱟᱱ ᱠᱚ ᱠᱤᱱᱛᱩ ᱩᱱᱤᱭᱟᱜ ᱢᱤᱫᱴᱟᱝ ᱵᱷᱟᱜᱤ ᱡᱤᱱᱤᱥ ᱦᱩᱭᱩᱜ ᱠᱟᱱᱟ ᱮᱠᱼᱼ ᱛᱩᱞᱥᱤ ᱯᱷᱩᱱᱤ ᱥᱚᱞᱚ ᱵᱚᱱᱟᱭ ᱢᱚᱫᱽᱫᱷᱮ ᱨᱮ ᱛᱟᱦᱮᱸᱜ ᱡᱮ ᱦᱚᱸᱜ ᱡᱮ ᱚᱱᱟ ᱜᱤᱭᱟᱹ ᱥᱮ ᱾ ᱱᱚᱜ-ᱚᱭ ᱡᱮᱢᱚᱱ ᱟᱹᱰᱤ ᱦᱚᱲ ᱫᱚ ᱫᱚᱢᱮ ᱫᱷᱩᱲᱤ ᱨᱮᱵᱚᱱ ᱚᱰᱚᱜ ᱞᱮᱱᱠᱷᱟᱱ ᱵᱚᱨᱥᱟ ᱨᱮᱼᱼ ᱮ ᱚᱱᱟ ᱜᱳᱞ ᱜᱳᱞ ᱨᱟᱠᱟᱵ ᱟᱵᱚᱱᱟ ᱦᱚᱲᱢᱚ ᱠᱚᱨᱮ ᱚᱱᱟ ᱠᱚᱼᱼ ᱦᱚᱲ ᱱᱚᱣᱟ ᱩᱫ ᱠᱚᱵᱚᱱ ᱡᱚᱢ ᱞᱮᱠᱷᱟᱱ ᱫᱚ ᱟᱡ ᱛᱮᱜᱮ ᱱᱚᱨᱢᱟᱞᱚᱜ-ᱟ᱾ ᱢᱮ ᱨᱟᱱ ᱞᱤᱠᱼᱼ
ᱟᱪᱪᱷᱟ ᱟᱪᱪᱷᱟ ᱪᱷᱟ ᱦᱮᱸ ᱦᱮᱸ ᱟᱫᱚᱼᱼ ᱱᱚᱜ-ᱚᱸᱭ ᱛᱚ ᱫᱤᱨᱤ ᱵᱩᱨᱩ ᱠᱚᱨᱮ ᱱᱟᱜ ᱢᱟ ᱦᱩᱭᱩᱜ ᱠᱟᱱᱟ ᱥᱮ ᱵᱤᱨ ᱠᱚᱨᱮ ᱱᱟᱜ ᱢᱟ ᱱᱚᱜ-ᱚ ᱱᱚᱶᱟ ᱜᱮ ᱦᱩᱭᱩᱜ ᱠᱟᱱᱟ ᱠᱟᱹᱢᱤ ᱠᱟᱱᱟ᱾ ᱟᱨ ᱥᱟᱨᱤ ᱠᱟᱛᱷᱟ ᱞᱟᱹᱭ ᱛᱮᱜᱼᱼ ᱵᱤᱨ ᱨᱮ ᱱᱚᱝᱠᱟ ᱱᱟᱜ ᱡᱤᱱᱤᱥ ᱡᱟᱦᱟᱸ ᱱᱟᱜ ᱵᱟᱭ ᱧᱟᱢᱚᱜ-ᱟ ᱱᱚᱝᱠᱟ ᱱᱟᱜ ᱫᱚᱼᱼ ᱠᱟᱛᱷᱟ ᱫᱚ ᱵᱟᱝ ᱠᱟᱱᱟ ᱦᱮᱸ ᱢᱟᱹᱱᱢᱤᱭᱟᱜ ᱨᱟᱱ ᱢᱩᱨᱜᱟᱹᱱ ᱞᱟᱹᱜᱤᱫ ᱫᱚ᱾ ᱡᱷᱚᱛᱚ ᱡᱤᱱᱤᱥ ᱜᱮ ᱧᱟᱢᱚᱜ ᱠᱟᱱᱟ᱾
ᱦᱮᱸ
ᱟᱨ ᱟᱹᱰᱤ ᱟᱹᱰᱤ ᱜᱟᱪ ᱜᱟᱪᱲᱟ ᱥᱮ ᱚᱱᱟ ᱫᱟᱨᱮ ᱱᱟᱹᱲᱤ ᱠᱚᱨᱮᱱᱟᱜ ᱠᱚᱛᱮ ᱦᱚᱸᱳᱭᱳᱜ ᱠᱟᱱᱟ ᱢᱟᱹᱱᱢᱤ ᱵᱚᱱ ᱵᱮᱥᱚᱜ ᱠᱟᱱᱟ ᱦᱚᱳᱭᱛᱚ ᱱᱮᱛᱟᱨ ᱫᱚ ᱵᱟᱵᱚᱱ ᱵᱩᱡᱷᱟᱹᱣ ᱧᱟᱢᱫᱟ᱾ ᱥᱮ ᱱᱤᱭᱟᱹ ᱠᱚ ᱯᱚᱫᱽᱫᱷᱚᱛᱤ ᱠᱚ ᱦᱮᱡ ᱮᱱ ᱠᱷᱟᱹᱛᱤᱨ ᱛᱮ ᱚᱱᱟ ᱫᱟᱨᱮ ᱱᱟᱹᱲᱤ ᱠᱚ ᱥᱟᱞᱟᱜ ᱪᱤᱱᱦᱟᱹ ᱫᱚᱵᱚᱱ ᱵᱟᱹᱭ ᱵᱟᱹᱭ ᱛᱮᱵᱚᱱ ᱟᱫ ᱤᱫᱤ ᱠᱮᱜᱼᱟ᱾ ᱪᱮᱫᱟᱜᱼᱥᱮ ᱵᱟᱹᱭ ᱵᱟᱹᱭ ᱛᱮᱵᱚᱱ ᱡᱚᱠᱷᱚᱱ ᱵᱚᱱ ᱧᱮᱞ ᱠᱮᱜᱼᱟ, ᱱᱚᱛ ᱫᱚ ᱱᱚ ᱞᱟᱹᱠᱛᱤ ᱠᱚ ᱯᱩᱨᱟᱹᱜ ᱠᱟᱱᱟ ᱛᱟᱦᱚᱞᱮ ᱱᱚᱛᱮ ᱫᱚ ᱟᱫᱚ ᱚᱱᱟ ᱛᱮᱜᱮ ᱵᱟᱵᱚᱱ ᱪᱤᱱᱦᱟᱹᱣ ᱤᱫᱤᱭᱮᱫᱟ᱾ ᱵᱟᱠᱷᱟᱱ ᱫᱚ ᱫᱟᱨᱮ ᱱᱟᱹᱲᱤ ᱠᱷᱚᱱ ᱜᱤᱛᱚ ᱩᱱ ᱚᱠᱛᱚ ᱠᱷᱚᱱ ᱟᱵᱚᱣᱟᱜ ᱠᱚ ᱢᱮᱱᱟ ᱨᱟᱱ ᱢᱩᱨᱜᱟᱹᱱ ᱫᱚ ᱦᱮᱡ ᱠᱟᱱᱟ ᱦᱚᱭ ᱥᱮ᱾
ᱦᱮᱸ
ᱚᱱᱟ ᱦᱩᱭᱩᱜ ᱠᱟᱱᱟ ᱠᱟᱛᱷᱟ
ᱛᱟᱦᱚᱞᱮ ᱟᱯᱮ ᱩᱱ ᱛᱮᱫᱚ ᱮᱢ ᱪᱟᱥ ᱵᱟᱥ ᱫᱚ ᱥᱩᱨᱩ ᱟᱠᱟᱱᱟ ᱨᱚᱦᱚᱭ ᱠᱚ?
ᱦᱮᱸ ᱦᱮᱸ ᱨᱚᱦᱚᱭ ᱵᱚᱞᱛᱮ ᱚᱱᱟ ᱤᱭᱟᱹ ᱠᱚ ᱵᱟᱹᱭᱦᱟᱹᱲ ᱠᱚᱫᱚ ᱱᱤᱭᱟᱹ ᱥᱚᱢᱚᱭ ᱫᱚ᱾
ᱦᱩᱲᱩ ᱨᱚᱦᱚᱭ ᱠᱚ
ᱦᱮᱸ ᱞᱚᱥᱚᱫ ᱧᱚ ᱫᱤᱭᱟᱹ ᱱᱤᱛ ᱥᱚᱢᱚᱭ ᱾ ᱦᱮᱸ ᱞᱚ ᱞᱚᱥᱚᱫ ᱵᱟᱲᱟᱭ ᱫᱟᱠᱚ ᱱᱤᱭᱟᱹ ᱚᱠᱛᱚ ᱫᱚ᱾
ᱨᱚᱦᱚᱭ ᱫᱚ ᱟᱹᱣ ᱨᱤᱭᱟᱜᱼᱟ,
ᱟᱹᱣᱨᱤᱭᱟᱜᱼᱟ ᱦᱟᱸ᱾ ᱟᱫᱚ ᱚᱱᱟ ᱛᱚᱲ ᱠᱚᱠᱚ ᱜᱤᱰᱤ ᱵᱟᱲᱟ ᱞᱮᱜᱮ ᱚᱱᱟ ᱠᱚ ᱦᱩᱭ ᱞᱮᱱ ᱜᱮ ᱦᱮᱸ᱾
ᱚᱭ ᱡᱟ ᱚ ᱟᱯᱮ ᱚᱱᱛᱮ ᱫᱚ ᱛᱟᱦᱚᱞᱮ ᱱᱤᱛᱚᱜ ᱫᱚ ᱤᱭᱟᱹ ᱠᱚᱫᱚ ᱪᱮᱫ ᱠᱚ ᱞᱮᱭᱟ ᱥᱤ ᱫᱚ ᱪᱮᱫ ᱴᱨᱟᱠᱴᱟᱨ ᱛᱮᱜᱮ ᱥᱮ ᱱᱟᱦᱮᱞ ᱦᱚᱸ ᱢᱮᱱᱟᱜᱼᱟ? ᱦᱮᱞ ᱰᱟ ᱠᱟᱰᱟ ᱱᱟᱦᱮᱞ
ᱱᱟᱦᱮᱞ ᱠᱚᱫᱚ ᱡᱚᱠᱷᱚᱱ ᱟᱞᱮ ᱠᱚ ᱜᱤᱫᱽᱨᱟᱹ ᱵᱮᱲᱟ ᱥᱮ ᱟᱵᱚ ᱠᱚ ᱚᱱᱠᱟᱱ ᱠᱟᱹᱴᱤᱡ ᱠᱟᱹᱴᱤᱡ ᱜᱮᱵᱚᱱ ᱛᱟᱦᱮᱸᱱᱟ ᱩᱱᱚᱠ ᱛᱚ ᱨᱮ ᱧᱮᱞ ᱫᱚ ᱦᱩᱭᱩᱜ ᱠᱟᱱᱟ ᱱᱟᱦᱮᱞ ᱠᱚᱛᱮ ᱜᱮᱠᱚ ᱥᱤᱡ ᱛᱟᱦᱮᱸᱱ, ᱟᱫᱚ ᱱᱮᱛᱟᱨ ᱫᱚ ᱚᱱᱟ ᱱᱤᱛᱚᱜ ᱫᱚ ᱵᱚᱨᱛᱚᱢᱟᱱ ᱡᱟᱦᱟᱸ ᱪᱟᱞᱟᱜ ᱠᱟᱱᱟ ᱴᱨᱟᱠᱴᱟᱨ, ᱯᱟᱣᱟᱨ ᱴᱤᱞᱟᱨ ᱱᱚᱜᱼᱚ ᱱᱟ ᱠᱚᱛᱮ ᱜᱮ ᱦᱩᱭᱩᱜ ᱠᱟᱱᱟ ᱦᱟᱸᱜ᱾
ᱚᱸ
ᱵᱟᱲᱛᱤ ᱠᱟᱹᱭ ᱛᱮᱫᱚ᱾ ᱟᱫᱚ ᱦᱟᱱᱟ ᱫᱚ ᱵᱟᱵᱚᱱ ᱟᱫ ᱩᱛᱟᱹᱨ ᱠᱫ ᱜᱮᱭᱟᱮᱸ᱾ ᱚ ᱱᱟᱦ ᱱᱟᱦᱮᱞ ᱦᱚᱸᱠᱚ ᱫᱚᱦᱚ ᱦᱟᱛᱟᱲ ᱠᱟᱜ ᱜᱮᱭᱟ?
ᱚ
ᱟᱪᱷᱟ ᱟᱪᱷᱟ ᱟᱫᱚ ᱚᱱᱟ ᱫᱚ ᱟᱫ ᱫᱚ ᱵᱟᱝ ᱟᱫᱚᱜ ᱠᱟᱱ ᱜᱮᱭᱟ ᱢᱮᱱᱠᱷᱟᱱ ᱛᱚᱵᱩ ᱟᱫ ᱟᱫ ᱞᱮᱠ ᱜᱤᱧ ᱞᱟᱹᱭᱟ ᱪᱮᱫᱟᱜ ᱥᱮ ᱠᱟᱹᱢᱤ ᱞᱟᱹᱜᱤᱫ ᱛᱮ ᱱᱮᱛᱟᱨ ᱡᱚᱠᱷᱚᱱ ᱦᱚᱲ ᱢᱟᱹᱱᱢᱤ ᱠᱚ ᱧᱮᱞ ᱠᱮᱫᱟ ᱡᱮ ᱥᱩᱵᱤᱫᱷᱟ ᱞᱟᱹᱜᱤᱫ ᱛᱮ ᱱᱚᱣᱟ ᱜᱮ ᱥᱩᱵᱤᱫᱷᱟᱜ ᱠᱟᱱᱟ ᱛᱚᱠᱷᱚᱱ ᱫᱚ ᱟᱫᱚ ᱵᱟᱹᱭ ᱵᱟᱹᱭ ᱛᱮᱠᱚ ᱟᱹᱨᱩ ᱯᱷᱮᱨᱟᱣ ᱠᱮᱫᱟ ᱛᱚᱵᱮ ᱦᱮᱸ ᱱᱚᱣᱟ ᱦᱚᱸᱧ ᱴᱨᱟᱠᱴᱟᱨ ᱦᱚᱸ ᱦᱳᱭᱛᱳ ᱵᱟᱹᱭ ᱵᱟᱹᱭᱛᱮ ᱵᱟᱝ ᱛᱟᱦᱮᱱᱟ ᱟᱨᱦᱚᱸ ᱪᱮᱫ ᱠᱚᱪᱚᱝ ᱱᱟᱦᱟᱜ ᱦᱤᱡᱩᱜᱼᱟ ᱱᱟᱦᱟᱸᱜ᱾
ᱦᱮᱸ ᱫᱤᱱ ᱫᱤᱱ ᱰᱮᱵᱷᱮᱞᱚᱯᱚᱜ ᱠᱟᱱᱟ ᱛᱚ᱾
ᱦᱮᱸ ᱦᱮᱸ ᱦᱮᱸ ᱦᱳᱭᱛᱚ ᱟᱵᱚ ᱠᱚ ᱡᱚᱠᱷᱚᱱ ᱟᱨᱦᱚᱸ ᱦᱩᱭᱩᱜ ᱠᱟᱱᱟ ᱵᱚᱭᱚᱥ ᱜᱚᱲᱟᱣ ᱤᱫᱤᱜ ᱛᱟᱵᱚᱱᱟ ᱦᱮᱸ, ᱮᱸ ᱟᱨᱦᱚᱸ ᱵᱟᱹᱭ ᱵᱟᱹᱭ ᱛᱮ ᱚᱛᱚᱢ ᱛᱟᱭᱚᱢ ᱫᱟᱨᱟᱢᱨᱮ ᱡᱟᱦᱟᱸᱭ ᱠᱚ ᱦᱤᱡᱩᱜᱼᱟ ᱩᱱ ᱚᱠᱛᱚ ᱫᱚᱵᱚᱱ ᱧᱮᱞᱟ ᱦᱳᱭᱛᱳ ᱟᱨᱦᱚᱸ ᱮᱴᱟᱜ ᱡᱟᱦᱟᱱᱟᱜ ᱵᱚᱱ ᱧᱮᱞ ᱫᱟᱨᱟᱭᱟ᱾
ᱦᱮᱸ
ᱛᱟᱦᱚᱞᱮ ᱵᱤᱨ ᱵᱩᱨᱩ
ᱟᱜ ᱦᱮᱸ
ᱦᱮᱸ ᱞᱟᱹᱭ ᱢᱮ᱾
ᱟᱫᱚ ᱱᱤᱛᱚᱜ ᱫᱚ ᱡᱮᱢᱚᱱ ᱤᱭᱟᱹ ᱫᱚ ᱪᱟᱥᱵᱟᱥ ᱱᱤᱛᱚᱜ ᱫᱚ, ᱢᱚᱴᱟᱢᱩᱴᱤ ᱵᱷᱟᱜᱮ ᱜᱮ ᱦᱩᱭ ᱠᱟᱱᱟ ᱛᱚᱵᱮ ᱛᱚᱞᱟ ᱠᱚᱦᱚᱸ ᱦᱩᱭ ᱠᱟᱱᱟ ᱟᱨ ᱠᱤᱪᱷᱩ ᱫᱤᱱ ᱠᱷᱟᱱ ᱜᱮᱠᱚ ᱨᱚᱦᱚᱭᱟ᱾
ᱟᱪᱪᱷᱟ ᱟᱪᱪᱷᱟ ᱟᱪᱪᱷᱟ ᱛᱟᱦᱚᱞᱮ ᱱᱤᱭᱟᱹ ᱫᱟᱜ ᱡᱟᱹᱯᱩᱫ ᱫᱤᱱ ᱜᱮ ᱢᱚᱱᱮ ᱦᱩᱭᱩᱜ ᱠᱟᱱᱟ ᱠᱚ ᱞᱚᱜᱚᱱ ᱜᱚᱫᱚᱜ ᱠᱟᱱᱟ ᱢᱚᱱᱮᱜ ᱠᱟᱱ
ᱦᱮᱸ
ᱟ ᱪᱮᱫᱟᱜ ᱤᱧ ᱞᱟᱹᱭ ᱫᱟ ᱱᱚᱛᱮ ᱱᱟᱜ ᱫᱚ ᱢᱟᱹᱴᱭᱟᱹᱲ ᱦᱟᱥᱟ ᱠᱟᱱᱟ ᱛᱚ, ᱢᱟᱹᱴᱭᱟᱹᱲ ᱱᱚᱣᱟ ᱨᱮᱫᱚ ᱡᱟᱦᱟᱸ ᱞᱮᱠᱟ ᱜᱮ ᱫᱟᱜ ᱫᱚᱭ ᱥᱟᱵ ᱫᱚᱦᱚᱭᱟ ᱛᱚᱵᱮ ᱚᱱᱟ ᱵᱤᱨ ᱫᱷᱟᱨᱮ ᱨᱮᱱᱟᱜ ᱦᱟᱥᱟ ᱠᱚᱫᱚ ᱠᱟᱹᱡ ᱟᱨᱟᱜ ᱴᱟᱭᱤᱯ ᱤᱧ ᱧᱮᱞ ᱠᱟᱜᱼᱟ ᱚᱱᱟ ᱠᱚᱨᱮ ᱫᱚ ᱠᱷᱩᱵ ᱫᱚ ᱫᱟᱜ ᱫᱚ ᱵᱟᱭ ᱥᱟᱵᱟ᱾ ᱟᱫᱚ ᱚᱱᱟ ᱠᱷᱟᱹᱛᱤᱨ ᱜᱮ ᱱᱚᱜᱼᱚ ᱱᱚᱝᱠᱟᱱ ᱚᱠᱛᱚ ᱠᱚᱨᱮ ᱜᱮᱠᱚ ᱤᱭᱟᱹᱭᱟ ᱨᱚᱦᱚᱭᱟ ᱠᱚ᱾
ᱦᱮᱸ ᱟ ᱠᱟᱹᱴᱤᱡ ᱵᱟᱹᱞᱤ ᱦᱚᱸ ᱵᱟᱹᱞᱤ ᱧᱚᱜ ᱜᱮᱭᱟ ᱦᱟᱱᱛᱮ ᱫᱚ ᱡᱮᱢᱚᱱ ᱟᱴᱷᱭᱟᱹᱲ ᱦᱟᱥᱟ ᱱᱚᱛᱮ ᱫᱚ ᱠᱟᱹᱴᱤᱡ ᱵᱟᱹᱞᱤ ᱧᱚᱜ ᱜᱮᱭᱟ ᱦᱟᱥᱟ ᱦᱚᱸ᱾
ᱟᱪᱪᱷᱟ ᱟᱪᱪᱷᱟ ᱪᱷᱟ ᱟᱫᱚ ᱚᱱᱟ ᱤᱭᱟᱹ ᱥᱮᱫ ᱫᱚ ᱪᱟᱞᱟᱣ ᱦᱩᱭᱩᱜᱼᱟ ᱩᱱ ᱥᱚᱢᱚᱭ ᱵᱟᱸᱠᱩᱲᱟ ᱠᱚ ᱨᱮᱫᱚ ᱪᱟᱞᱟᱣ ᱦᱩᱭ ᱠᱟᱱᱟ᱾ ᱟᱨ ᱤᱭᱩᱱᱤᱵᱷᱟᱨᱥᱤᱴᱤ ᱫᱚ ᱵᱟᱝ-ᱟ ᱤᱭᱟᱹ ᱠᱚᱞᱮᱡᱽ ᱠᱚ ᱪᱟᱞᱟᱣ ᱦᱩᱭᱩ ᱟᱛᱚ ᱟᱫᱚ ᱤᱧ ᱦᱩᱸᱡ ᱧᱮᱞ ᱠᱟᱫᱟ ᱩᱱ ᱚᱠᱛᱚ ᱡᱮ ᱚᱱᱛᱮ ᱫᱚ ᱱᱚᱜᱼᱚ ᱱᱚᱝᱠᱟᱱ ᱴᱟᱭᱤᱢ ᱨᱮᱜᱮ ᱫᱟᱜ ᱫᱟᱜ ᱴᱟᱭᱤᱢ ᱨᱮᱜᱮ ᱠᱚ ᱨᱚᱦᱚᱭᱟ ᱟᱫᱚᱧ ᱞᱟᱹᱭ ᱫᱟ ᱢᱟ ᱛᱟᱦᱚᱞᱮ ᱛᱟᱨᱯᱚᱨᱮ ᱡᱚᱠᱷᱚᱱ ᱟ ᱤᱧ ᱞᱟᱹᱭ ᱫᱟᱹᱧ ᱢᱚᱱᱮᱨᱮ ᱢᱤᱫᱴᱟᱝ ᱠᱩᱠᱞᱤ ᱦᱮᱡ ᱮᱱᱟ ᱡᱮ ᱪᱮᱫᱟᱜ ᱠᱚ ᱨᱚᱦᱚᱭᱟ ᱱᱤᱭᱟᱹ ᱥᱚᱢᱚᱭ ᱫᱚ ᱟᱫᱚ ᱢᱤᱫᱴᱟᱝ ᱜᱟᱛᱮ ᱠᱚᱲᱟ ᱢᱮᱱᱟᱭᱟ ᱛᱟᱦᱮᱸᱭᱟᱭ ᱩᱱᱤ ᱵᱤ ᱮᱰ ᱡᱚᱠᱷᱚᱱ ᱠᱷᱚᱱ ᱠᱚᱨᱟᱣ ᱦᱩᱭᱩᱜᱼᱟ ᱟᱫᱚ ᱩᱱᱤ ᱞᱟᱹᱭ ᱫᱟ ᱟᱞᱮ ᱱᱚᱛᱮ ᱫᱚ ᱚᱱᱠᱟ ᱫᱟᱜ ᱨᱮᱱᱟᱜ ᱥᱩᱡᱳᱜᱽ ᱥᱩᱵᱤᱫᱷᱟ ᱫᱚ ᱵᱟᱹᱱᱩᱜ ᱟᱱᱟ ᱟᱨ ᱚᱱᱟ ᱛᱮᱜᱮ ᱱᱚᱣᱟ ᱟᱥᱟᱲ ᱵᱚᱸᱜᱟ ᱱᱚᱜᱼᱚ ᱱᱚᱝᱠᱟᱱ ᱴᱟᱭᱤᱢ ᱨᱮ ᱫᱟᱜ ᱡᱚᱠᱷᱚᱱᱮ ᱞᱟᱜᱟᱣᱟ ᱩᱱ ᱥᱚᱢᱚᱭ ᱜᱮ ᱱᱚᱣᱟ ᱠᱚᱫᱚᱞᱮ ᱨᱚᱦᱚᱭᱟ
ᱦᱩᱸ ᱟᱨᱚ ᱱᱚᱛᱮ ᱫᱚ ᱵᱟᱨ ᱨᱚᱠᱚᱢ ᱦᱳᱲᱳ ᱠᱚ ᱨᱚᱦᱚᱭᱟ ᱠᱤᱪᱷᱩ ᱫᱚ ᱜᱩᱴᱩ ᱦᱳᱲᱳ ᱟᱨ ᱠᱤᱪᱷᱩ ᱫᱚ ᱵᱟᱹᱭᱦᱟᱹᱲ ᱦᱳᱲᱳ ᱦᱳᱲᱳ ᱛᱤᱱ ᱢᱚᱫᱽᱫᱷᱮ ᱜᱮ ᱦᱩᱭᱩᱜᱼᱟ ᱛᱟᱦᱚᱛᱚ ᱜᱷᱩᱴᱩᱨᱮ ᱥᱟᱨᱟ ᱵᱷᱩᱴᱩ ᱨᱮᱛᱚ ᱢᱟᱱᱮ ᱳᱭ ᱵᱟᱨ ᱯᱮ ᱪᱟᱸᱫᱳ ᱛᱮᱜᱮ ᱦᱩᱭᱩᱜᱼᱟ ᱤᱨ ᱠᱷᱟᱱ ᱫᱚ ᱟᱨ ᱡᱟᱦᱟᱸ ᱵᱟᱹᱨᱭᱟᱹ ᱵᱟᱹᱭᱦᱟᱹ ᱦᱳᱲᱳ ᱚᱱᱟ ᱫᱚ ᱠᱟᱹᱴᱤᱡ ᱴᱟᱭᱤᱢ
ᱦᱩᱸ ‌‌
ᱵᱮᱥᱤ ᱦᱟᱛᱟᱣᱟᱭ ᱟᱫᱚ ᱱᱳᱛᱮ ᱫᱟᱜ ᱵᱟᱝ ᱛᱟᱦᱮᱸᱱ ᱠᱷᱟᱹᱛᱤᱨ ᱛᱮᱜᱮ ᱚᱱᱠᱟ ᱫᱚ
ᱚ ᱦᱳᱭ ᱟᱫᱚ ᱚᱠᱟ ᱚᱠᱟ ᱥᱚᱢᱚᱭ ᱠᱚ ᱨᱚᱦᱚᱭᱟ ᱚᱱᱟ ᱫᱚ
ᱚᱱᱟ ᱫᱚ ᱦᱚᱸᱜ-ᱱᱟ ᱵᱚᱨᱥᱟ ᱨᱮᱜᱮ ᱵᱤᱥᱤ ᱠᱚ ᱨᱚᱦᱚᱭᱟ ᱵᱚᱨᱥᱟ ᱨᱮ ᱟᱨ ᱦᱚᱸᱜᱼ ᱱᱚᱣᱟ ᱱᱤᱛᱚᱜ ᱱᱤᱛᱚᱜ ᱠᱚ ᱨᱚᱦᱚᱭᱟ ᱟᱨ ᱠᱚ ᱨᱚᱦᱚᱭᱟ ᱦᱚᱸᱜᱼᱚᱭ ᱫᱷᱚᱨᱚᱢ ᱥᱚᱢᱚᱭ ᱵᱷᱩᱨ ᱜᱷᱩᱴᱩ ᱦᱳᱲᱳ ᱫᱚ ᱮᱠᱮᱱ ᱩᱱ ᱫᱚ ᱮᱠᱮᱱ ᱜᱷᱩᱴᱩ ᱦᱳᱲᱳ ᱜᱮ ᱫᱷᱚᱨᱚᱢ ᱥᱚᱢᱚᱭ ᱫᱚ ᱟᱨ ᱱᱤᱛᱚᱜ ᱫᱚ ᱡᱮᱦᱮᱛᱩ ᱵᱚᱨᱥᱟ ᱱᱤᱛᱚᱜ ᱫᱚ ᱚᱱᱮ ᱡᱟᱦᱟᱸ ᱫᱚᱢᱮ ᱡᱟᱦᱟᱸ ᱨᱮ ᱮᱱᱛᱮᱫ ᱩᱸᱪᱩ ᱧᱚᱜ ᱡᱚᱢᱤ ᱡᱟᱦᱟᱸ ᱨᱮ ᱠᱟᱹᱴᱤᱡ ᱪᱮᱛᱟᱱ ᱧᱚᱜ ᱜᱮᱭᱟ ᱚᱸᱰᱮ ᱫᱚ ᱵᱤᱥᱤ ᱫᱟᱜ ᱵᱟᱝ ᱛᱟᱦᱮᱱᱟ ᱚᱸᱰᱮ ᱫᱚ ᱚᱱᱟ ᱨᱚᱦᱚᱭᱟ ᱟᱨ ᱡᱟᱦᱟᱸ ᱵᱟᱹᱭᱦᱟᱹᱲ ᱜᱮᱭᱟ ᱡᱟᱦᱟᱸ ᱨᱮ ᱥᱚᱵᱽ ᱥᱚᱢᱚᱭ ᱫᱟᱜ ᱛᱟᱦᱮᱸᱱᱟ ᱚᱱᱟ ᱫᱚ
ᱦᱩᱸ
ᱚᱱᱟ ᱵᱮᱥᱤ ᱴᱟᱭᱤᱢ ᱨᱮᱭᱟᱜ ᱠᱚ ᱨᱚᱦᱚᱭᱟ ᱟᱨ ᱡᱚᱠᱷᱚᱱ ᱦᱚᱸᱜ-ᱚᱭ ᱜᱚᱨᱚᱢ ᱫᱤᱱ ᱦᱤᱡᱩᱜ ᱠᱟᱱᱟ ᱩᱱ ᱥᱚᱢᱚᱭ ᱫᱚ ᱜᱚᱴᱟ ᱜᱮᱛᱚ ᱫᱟᱜ ᱫᱚ ᱥᱮ ᱨᱚᱠᱚᱢ ᱫᱚ ᱵᱟᱝ ᱛᱟᱦᱮᱸᱱᱟ ᱛᱟᱭ ᱤᱱᱟᱹ ᱛᱮ ᱜᱚᱴᱟ ᱜᱮ ᱩᱱᱫᱚ ᱜᱷᱩᱴᱩ ᱦᱳᱲᱳ ᱠᱚ ᱨᱚᱦᱚᱭᱟ
ᱟᱪᱪᱷᱟ ᱟᱪᱪᱷᱟ ᱪᱷᱟ ᱢᱟᱱᱮ ᱛᱟᱦᱚᱞᱮ ᱠᱤ ᱫᱟᱜ ᱫᱚ ᱩᱱᱟᱹᱜ ᱫᱚ ᱵᱟᱭ ᱞᱟᱜᱟᱼᱟ
ᱵᱟ ᱚᱱᱟ ᱫᱚ ᱵᱟᱭ ᱞᱟᱜᱟᱜ ᱚᱱᱟ ᱵᱟᱨ ᱯᱮ ᱪᱟᱸᱫᱳ ᱛᱮᱜᱮ ᱦᱩᱭᱩᱜᱼᱟ ᱯᱮ ᱪᱟᱸᱫᱳ ᱠᱷᱩᱵ ᱵᱮᱥᱤ ᱠᱷᱟᱱ ᱯᱮ ᱪᱟᱸᱫᱳ ᱛᱮᱜᱮ ᱨᱚᱦᱚᱭ ᱤᱭᱟᱹ ᱤᱨ ᱜᱟᱱ ᱵᱮᱞᱮᱼᱟ
ᱟᱪᱪᱷᱟ ᱟᱪᱪᱷᱟ ᱢᱟᱱᱮ ᱚᱠᱛᱚ ᱦᱚᱸ ᱠᱷᱩᱵ ᱠᱚᱢ ᱜᱮᱭᱟ ᱠᱷᱟᱴᱚ ᱛᱮᱜᱮ ᱞᱟᱜᱟᱜᱼᱟ ᱵᱟᱝ
ᱦᱮᱸ
ᱟᱪᱪᱷᱟ ᱟᱪᱪᱷᱟ ᱟᱹᱰᱤ ᱵᱷᱟᱹᱜᱤ ᱟᱠᱟᱱᱟ ᱟᱹᱰᱤ ᱱᱟᱣᱟ ᱠᱟᱛᱷᱟᱧ ᱟᱸᱡᱚᱢ ᱠᱮᱫᱟ ᱜᱷᱩᱴᱩ ᱦᱩᱲᱩ ᱟᱫᱚ ᱤᱧ ᱪᱤᱱᱛᱟᱹ ᱠᱤᱫᱤᱧ ᱛᱟᱦᱚᱞᱮ ᱠᱤ ᱚᱱᱟ ᱫᱟᱜ ᱵᱤᱦᱤᱱ ᱛᱮᱜᱮ ᱦᱩᱭᱩᱜ ᱵᱟᱝᱟ ᱫᱟᱜ ᱵᱤᱦᱤᱱ ᱛᱮᱫᱚ ᱫᱟᱨᱮ ᱵᱟᱞᱟ ᱫᱚ ᱵᱟᱭ ᱦᱩᱭᱩᱜ ᱜᱮᱭᱟ ᱛᱚᱵᱮ ᱠᱚᱢ ᱥᱚᱢᱚᱭ ᱞᱟᱜᱟᱜᱼᱟ ᱠᱚᱢ ᱚᱠᱛᱚ ᱞᱟᱜᱟᱜᱼᱟ ᱟᱨ ᱠᱚᱢ ᱫᱟᱜ ᱛᱮᱜᱮ ᱦᱩᱭᱩᱜᱼᱟ ᱦᱮᱸ
ᱦᱮᱸ
ᱟᱪᱪᱷᱟ ᱟᱪᱪᱷᱟ
ᱟᱫᱚ ᱱᱚᱸᱰᱮ ᱫᱚ ᱦᱚᱭᱚᱭ ᱠᱮᱱᱮᱞ ᱫᱟᱜ ᱫᱚ ᱢᱮᱱᱟᱜ ᱜᱮᱭᱟ ᱠᱤᱱᱛᱩ ᱟᱫᱚ ᱠᱮᱱᱮᱞ ᱫᱟᱜ ᱫᱚ ᱡᱷᱚᱛᱚ ᱠᱷᱮᱛ ᱛᱚ ᱟᱨ ᱵᱟᱭ ᱧᱟᱢᱟ ᱟᱨ ᱧᱟᱢ ᱨᱮᱦᱚᱭ ᱢᱟᱱᱮ ᱦᱩᱸ ᱦᱮᱸ ᱞᱟᱹᱭ ᱵᱤᱱ
ᱦᱮᱸ ᱠᱮᱱᱮᱞ ᱥᱩᱨ ᱨᱮ ᱡᱟᱦᱟᱸ ᱵᱟᱹᱫᱽ ᱠᱚᱜᱮ ᱢᱮᱱᱟᱜᱼᱟ ᱵᱟᱹᱭᱦᱟᱹᱲ ᱠᱚ ᱢᱮᱱᱟᱜᱼᱟ ᱚᱱᱟ ᱠᱚᱜᱮ ᱧᱟᱢᱟ ᱟᱫᱚ ᱦᱟᱱᱟ ᱥᱟᱺᱜᱤᱧ ᱥᱟᱺᱜᱤᱧ ᱥᱮᱫ ᱢᱟ ᱵᱟᱭ ᱧᱟᱢᱟ ᱥᱮ
ᱵᱟᱝ ᱚᱱᱟ ᱫᱚ ᱯᱟᱣᱟ ᱤᱫᱤ ᱞᱮᱠᱷᱟᱱ ᱜᱮ ᱥᱟᱺᱜᱤᱧ ᱥᱮᱫ ᱫᱚᱭ ᱧᱟᱢᱟ ᱠᱤᱱᱛᱩ ᱢᱟᱱᱮ ᱡᱟᱦᱟᱸ ᱫᱚᱢᱮ ᱜᱮ ᱥᱳᱞ ᱡᱩᱢᱤ ᱡᱟᱦᱟᱸ ᱪᱮᱛᱟᱱ ᱧᱚᱜ ᱜᱮᱭᱟ ᱚᱱᱟ ᱫᱚ ᱟᱫᱚ ᱚᱱᱛᱮ ᱛᱮᱫᱚ ᱵᱟᱝ ᱟᱹᱛᱩᱜᱼᱟ ᱛᱚ ᱦᱟᱸᱟᱜ ᱠᱷᱟᱱ ᱱᱚᱣᱟ ᱫᱚ ᱠᱮᱱᱮᱞ ᱜᱮ ᱞᱟᱛᱟᱨ ᱨᱮᱱ ᱫᱚ
ᱦᱚᱭ ᱠᱮᱱᱮᱞ ᱜᱮ ᱞᱟ
ᱟᱨ ᱵᱟᱹᱞᱤᱧ ᱞᱟᱹᱭᱫᱟ ᱱᱚᱛᱮ ᱫᱚ ᱢᱟᱱᱮ ᱵᱩᱨᱩ ᱦᱮᱸ ᱱᱚᱣᱟ ᱫᱚ ᱵᱩᱨᱩ ᱜᱮ ᱡᱮᱦᱮᱛᱩ ᱛᱟᱦᱞᱮ ᱪᱮᱛᱟᱱ ᱥᱮᱫ ᱡᱟᱦᱟᱸ ᱠᱷᱮᱛ ᱚᱱᱛᱮ ᱛᱚ ᱟᱫᱚ ᱵᱟᱭ ᱧᱟᱢ ᱮᱫᱟ
ᱵᱟᱭ ᱧᱟᱢᱟ ᱵᱟᱭ ᱧᱟᱢᱟ ᱟᱨ ᱪᱮᱛᱟᱱ ᱨᱮ ᱫᱟᱜ ᱮ ᱧᱟᱢ ᱨᱮᱦᱚᱸ ᱚᱱᱟ ᱫᱚ ᱞᱟᱛᱟᱨ ᱥᱮᱫ ᱜᱮ ᱦᱤᱡᱩᱜᱼᱟ
ᱦᱮᱸ
ᱴᱷᱤᱠ ᱴᱷᱤᱠ ᱴᱷᱤᱠ ᱟ ᱟᱫᱚ ᱛᱟᱦᱞᱮ ᱵᱩᱨᱩ ᱫᱤᱥᱚᱢ ᱫᱚ ᱚᱱᱛᱮ ᱫᱚ ᱵᱩᱨᱩ ᱫᱤᱥᱚᱢ ᱠᱟᱱᱟ ᱵᱟᱝ?